ᱡᱚᱦᱟᱨ ᱜᱮ
ᱦᱮᱸ ᱡᱚᱦᱟᱨ ᱜᱮ
ᱨᱚᱲ ᱟᱡᱚᱢᱚᱜ ᱠᱟᱱ ᱛᱟᱹᱞᱤᱧᱟᱹ
ᱦᱮᱸ ᱟᱸᱡᱚᱢᱚᱜ ᱠᱟᱱᱟ
ᱟᱪᱪᱷᱟ ᱟᱪᱪᱷᱟ
ᱪᱮᱫ ᱠᱚᱢ ᱪᱤᱠᱟᱹ ᱵᱟᱲᱟᱭᱮᱫᱼᱟ?
ᱦᱮᱸ ᱦᱚᱜᱼᱚᱭ ᱫᱩᱲᱩᱵ ᱦᱩᱭ ᱠᱟᱱᱟ ᱥᱮ ᱢᱟᱱᱮ ᱜᱤᱛᱤᱡ ᱦᱩᱭ ᱞᱮᱱᱟ ᱥᱮ ᱦᱚᱞᱟ ᱠᱷᱮᱞᱳ ᱦᱚᱸ ᱧᱮᱞᱱᱟ ᱛᱚ ᱪᱟᱨᱴᱟ ᱛᱤᱱᱴᱟ ᱪᱟᱴᱟ ᱫᱷᱟᱵᱤᱡ ᱟᱫᱚ ᱟᱨ ᱡᱟᱹᱯᱤᱫ ᱢᱟᱹᱯᱤᱫ ᱵᱟᱝ ᱦᱚᱭ ᱠᱟᱱᱟ ᱥᱮᱛᱟᱜ ᱨᱮᱫᱚ ᱱᱚᱜᱚᱭ ᱜᱤᱛᱤᱡ ᱵᱟᱲᱟ ᱦᱩᱭᱩᱜ ᱠᱟᱱᱟ
ᱟᱪᱪᱷᱟ ᱛᱟᱦᱚᱞᱮ ᱟᱢᱫᱚ ᱚᱠᱚᱭ ᱫᱷᱟᱨᱟ ᱴᱤᱢᱮᱢ ᱛᱟᱦᱮᱸ ᱠᱟᱱᱟ?
ᱤᱧ ᱫᱚ ᱛᱟᱦᱮᱸ ᱠᱟᱹᱱᱟᱹᱧ ᱤᱥᱨᱮᱱᱴ ᱦᱮᱸᱥᱮ
ᱟᱪᱪᱷᱟ᱾
ᱟᱪᱪᱷᱟ᱾ ᱟᱢ ᱫᱚ ᱛᱚᱵᱮ ᱚᱠᱟᱥᱮᱱ ᱛᱟᱦᱮᱸ ᱠᱟᱱᱟᱢ ᱵᱟᱲᱟᱭᱟᱢ ᱥᱮ ᱵᱟᱝ ᱪᱮᱫ ᱚᱠᱚᱭ ᱠᱚ ᱠᱷᱮᱞᱮᱫ ᱛᱟᱦᱮᱸᱫ?
ᱦᱮᱸ ᱤᱧ ᱧᱮᱞᱮᱫ ᱛᱟᱦᱮᱸᱫ ᱤᱧ ᱛᱟᱨᱯᱚᱨᱮᱼᱼ ᱦᱟᱯ ᱴᱟᱭᱤᱢ ᱦᱩᱭᱮᱱ ᱠᱷᱟᱱ, ᱦᱟᱯ ᱴᱟᱭᱤᱢ ᱫᱚ ᱵᱟᱝ ᱡᱚᱠᱷᱚᱱ ᱚᱱᱮ ᱫᱟᱜ ᱠᱚ ᱧᱩ ᱦᱚᱪᱚ ᱠᱚᱫᱚ ᱛᱚᱠᱷᱚᱱ ᱩᱱ ᱥᱚᱢᱚᱭ ᱦᱳᱭ ᱦᱳᱭ ᱢᱟᱱᱮᱼᱼ ᱦᱟᱯ ᱴᱟᱭᱤᱢ ᱠᱷᱚᱱ ᱢᱟᱲᱟᱝ ᱨᱮ ᱡᱟᱦᱟᱸ ᱦᱩᱭᱩᱜ ᱜᱮᱭᱟ ᱫᱟᱜ ᱠᱚ ᱧᱩ ᱦᱚᱪᱚ ᱠᱚᱫᱚ ᱢᱤᱫ ᱜᱷᱟᱹᱲᱤᱡ ᱦᱳᱭ ᱦᱳᱭ ᱦᱳᱭ ᱟᱫᱚ ᱩᱱ ᱥᱚᱢᱚᱭ ᱫᱚ ᱠᱷᱩᱵ ᱧᱮᱞ ᱧᱮᱞ ᱛᱮᱜᱮ ᱡᱚᱠᱷᱚᱱ ᱠᱚ ᱮᱢᱟᱜ ᱠᱚᱣᱟ᱾ ᱟᱫᱚ ᱩᱱ ᱥᱚᱢᱚᱭ ᱫᱚ ᱠᱷᱩᱵ ᱡᱳᱨ ᱡᱟᱹᱯᱤᱫ ᱥᱟᱱᱟᱧ ᱠᱟᱱ ᱛᱟᱦᱮᱸᱫ ᱟᱫᱚ ᱢᱟᱱᱮ ᱧᱮᱞ ᱧᱮᱞ ᱛᱮᱜᱮᱼᱼ ᱛᱤ ᱨᱮᱪᱚᱧ ᱡᱟᱹᱯᱤᱫ ᱟᱠᱟᱜᱼᱟ, ᱛᱟᱯᱚᱨᱮ ᱦᱩᱭ ᱠᱟᱛᱮ ᱟᱫᱚ ᱟᱞᱮᱭᱟᱜ ᱯᱟᱥᱮ ᱢᱟᱴᱷᱨᱮ ᱚᱱᱟ ᱠᱷᱮᱞ ᱠᱚᱠᱚᱼᱼ ᱢᱟᱱᱮ ᱚᱱᱠᱟ ᱠᱚ ᱯᱚᱫᱟ ᱠᱚ ᱟᱹᱜᱩ ᱞᱮᱫᱼᱟ ᱚᱸᱰᱮ ᱠᱩ ᱠᱚᱲᱟ ᱜᱤᱫᱨᱟᱹ ᱠᱚ ᱪᱟᱞᱟᱣ ᱞᱮᱱᱟ ᱚᱸᱰᱮ ᱠᱚ ᱧᱮᱫ ᱛᱟᱦᱮᱸᱫ ᱟᱫᱚ ᱠᱩᱲᱤ ᱜᱤᱫᱽᱟᱹᱨᱟᱹ ᱦᱚᱲ ᱫᱚ ᱪᱤᱠᱟᱹᱢ ᱪᱟᱞᱟᱜᱼᱟ ᱮᱠᱞᱟ ᱫᱚ ᱥᱟᱲᱮ ᱵᱟᱨᱚ ᱵᱟᱡᱟ ᱫᱚ ᱟᱫᱚ ᱚᱱᱟᱛᱮ ᱟᱞᱮ ᱫᱚᱼᱼ ᱟᱞᱮ ᱤᱧ ᱫᱚ ᱦᱟᱜ ᱯᱷᱳᱱ ᱨᱮᱜᱮᱧ ᱧᱮᱞᱮᱫ ᱛᱟᱦᱮᱸᱫ ᱟᱫᱚ ᱧᱮᱞ ᱧᱮᱞ ᱛᱮ ᱡᱚᱠᱷᱚᱱ, ᱠᱷᱩᱵ ᱡᱳᱨ ᱡᱟᱹᱯᱤᱫ ᱟᱠᱟᱜ ᱟᱹᱧ ᱡᱟᱹᱯᱤᱫ ᱯᱚᱨᱮ ᱛᱚᱠᱷᱚᱱ ᱪᱟᱨᱴᱮ ᱥᱮ ᱥᱟᱲᱮ ᱛᱤᱱᱴᱮ ᱚᱱᱠᱟ ᱵᱟᱡᱟᱜ ᱠᱟᱱ ᱛᱟᱦᱮᱸᱼᱟ ᱛᱚ ᱱᱤᱛᱚᱜ ᱫᱚ ᱠᱷᱮᱞ ᱠᱚ ᱪᱟᱵᱟ ᱠᱟᱱᱟ ᱟᱨ ᱟᱹᱞᱤᱧᱟᱜ ᱤᱧᱟᱹᱜ ᱮᱢ ᱵᱤ ᱠᱚᱫᱚ ᱡᱷᱚᱛᱚ ᱪᱟᱵᱟᱣ ᱠᱟᱱᱟ᱾ ᱛᱟᱯᱚᱨᱮ ᱫᱩ ᱠᱩᱠ ᱠᱚ ᱦᱩᱨᱤᱭᱮᱫᱼᱟ ᱠᱩ ᱠᱚ ᱦᱩᱨᱤᱭᱮᱫᱼᱟ ᱟᱫᱚ ᱞᱚᱜᱚᱱ ᱞᱚᱜᱚᱱ ᱵᱮᱨᱮᱫ ᱠᱟᱛᱮ ᱞᱤᱧᱼᱼ ᱵᱮᱨᱮᱫ ᱠᱟᱛᱮᱮᱫ ᱞᱤᱧ ᱧᱮᱞᱮᱜᱼᱟ ᱡᱮ ᱚᱠᱚᱭ ᱫᱟᱲᱮᱭ ᱠᱟᱱᱟᱭ ᱛᱟᱨᱯᱚᱨᱮ ᱧᱮᱞ ᱠᱮᱜᱼᱟ ᱞᱤᱧ ᱧᱮᱞ ᱠᱮᱜ ᱤᱧ ᱥᱯᱮᱱᱮ ᱫᱟᱲᱮᱭ ᱠᱟᱱᱟᱭ ᱦᱮᱸᱥᱮ ᱟᱫᱚ ᱟᱞᱤᱧ ᱦᱳᱭ ᱟᱹᱞᱤᱧ ᱫᱚ ᱦᱟᱜ ᱩᱱᱤ ᱫᱚᱞ ᱫᱚ ᱦᱟᱜ ᱵᱟᱹᱞᱤᱧ ᱛᱟᱦᱮᱸ ᱠᱟᱱᱟ ᱠᱤᱱᱛᱩ ᱢᱟᱲᱟᱝ ᱫᱚ ᱦᱟᱜ ᱟᱹᱰᱤ ᱢᱟᱲᱟᱝ ᱫᱚ ᱵᱷᱟᱹᱜ ᱜᱮ ᱠᱚ ᱠᱷᱮᱞ ᱠᱟᱱ ᱛᱟᱦᱮᱸᱫᱼᱟ ᱩᱱᱠᱩ ᱮᱥᱯᱮᱱ ᱨᱮᱱ ᱫᱚ᱾ ᱟᱫᱚ ᱵᱷᱟᱹᱜᱤ ᱠᱚ ᱢᱟᱱᱮ ᱵᱷᱟᱹᱜᱤ ᱜᱮᱠᱚ ᱤᱫᱤᱭᱜᱼᱟ ᱵᱚᱞ ᱠᱚ ᱵᱷᱟᱜᱤ ᱠᱚ ᱠᱷᱮᱞ ᱠᱟᱱ ᱛᱟᱦᱮᱸᱫ ᱦᱮᱸᱥᱮ ᱟᱨ ᱟᱹᱵᱤᱱ ᱦᱚᱸᱵᱤᱱ ᱧᱮᱞ ᱟᱢ ᱦᱚᱢ ᱧᱮᱞ ᱠᱟᱜ ᱜᱮᱭᱟ ᱦᱟᱸᱜ ᱯᱟᱞᱮᱫ, ᱟᱫᱚ ᱟᱫᱚ ᱱᱟᱜ ᱦᱟᱜ ᱱᱚᱜᱝᱠᱟ ᱢᱟᱱᱮ ᱩᱱᱤ ᱡᱟᱦᱟᱸ ᱢᱮᱥᱤᱱ ᱦᱟᱜ ᱩᱱᱤ ᱢᱟ ᱦᱟᱸᱜ ᱮᱢᱚᱱᱮ ᱠᱷᱮᱞᱟᱭ ᱦᱟᱱᱮ ᱢᱩᱪᱟᱹᱫ ᱢᱩᱪᱟᱹᱫ ᱜᱮ ᱱᱟᱦᱟᱜ ᱦᱟᱱᱮ ᱫᱚᱢᱮ ᱡᱳᱨ ᱨᱮ ᱫᱚᱢᱮ ᱡᱳᱨᱟᱭ ᱟᱨ ᱜᱚᱞ ᱜᱚᱫ ᱟᱫᱚ ᱢᱟᱲᱟᱝ ᱫᱚ ᱱᱟᱟᱸᱜ ᱦᱟᱜ, ᱚᱱᱟ ᱫᱚ ᱢᱟᱲᱟᱝ ᱫᱚᱧ ᱞᱟᱹᱭᱮᱜ-ᱟ ᱢᱟᱲᱟᱝ ᱨᱮᱜᱮ ᱦᱧ ᱢᱚᱱᱮᱭ ᱠᱟᱜ-ᱟ ᱡᱮ ᱱᱩᱠᱩ ᱜᱮ ᱱᱟᱜ ᱯᱟᱞᱮᱱ ᱠᱚ ᱫᱟᱲᱮᱭᱟᱜ-ᱟ᱾ ᱟᱫᱚ ᱱᱮᱥᱯᱮᱱ ᱜᱮ ᱟᱫᱚ ᱚᱱᱟ ᱯᱚᱨᱮᱧ ᱧᱮᱞ ᱠᱮᱜᱼᱟ, ᱯᱟᱨᱮᱡ ᱪᱚ ᱱᱟᱦᱟᱜ ᱩᱱᱤ ᱢᱟ ᱩᱞᱴᱟᱹᱣ ᱜᱚᱫ ᱠᱟᱜ ᱜᱮᱭᱟᱭ᱾ ᱦᱮᱸᱥᱮ ᱟᱱᱮ ᱚᱠᱟ ᱚᱠᱚᱭ ᱥᱟᱞᱟᱜ ᱢᱤᱫ ᱫᱷᱟᱣ ᱠᱷᱮᱞ ᱨᱮ ᱮᱠᱫᱚᱢ
ᱪᱤᱫ ᱞᱮᱫᱟ ᱠᱚ ᱟᱫᱚ ᱵᱮᱨᱮᱫ ᱠᱟᱱᱟ ᱠᱚ ᱧᱮᱞ ᱮᱫᱟᱠᱚ ᱜᱳᱞ ᱠᱟᱫᱟ ᱠᱚ ᱜᱳᱞ ᱟᱫ ᱠᱚ ᱛᱟᱦᱮᱸᱫ ᱠᱚᱣᱟ ᱞᱟᱦᱟ ᱨᱮᱛᱚ, ᱟᱫᱚ ᱛᱟᱦᱚᱞᱮ ᱦᱟᱨᱟᱜ ᱟᱠᱚ ᱟᱫᱚ ᱵᱮᱨᱮᱫ ᱠᱟᱛᱮ ᱵᱚᱱ ᱧᱮᱞ ᱞᱮᱫᱼᱟ ᱢᱟ ᱛᱟᱨᱯᱚᱨᱮᱨ ᱫᱤᱱ ᱫᱚᱠᱚ ᱦᱟᱨᱟ ᱟᱠᱟᱱᱟ ᱦᱟᱨᱟ ᱠᱟ ᱠᱚᱣᱟ ᱠᱚ ᱾
ᱟᱪᱪᱷᱟ,
ᱛᱟᱦᱚᱞᱮ ᱡᱚᱢ ᱵᱟᱲᱟ ᱠᱚᱫᱚ ᱦᱩᱭᱱᱟ ᱥᱮ ᱵᱟᱝ?
ᱡᱚᱢ ᱵᱟᱲᱟ ᱠᱚᱫᱚ ᱟᱹᱣᱨᱤ ᱦᱩᱭᱩᱜᱼᱟ᱾
ᱚ ᱟᱪᱪᱷᱟ ᱟᱪᱪᱷᱟ᱾
ᱡᱚᱢ ᱵᱟᱲᱟ ᱠᱚᱫᱚ ᱟᱹᱣᱨᱤ ᱦᱩᱭᱩᱜᱼᱟ ᱟᱫᱚ ᱢᱟᱱᱮ ᱠᱷᱟᱡᱮᱨᱤ ᱜᱮ ᱡᱚᱢ ᱦᱩᱭ ᱠᱟᱱᱟ᱾ ᱟᱫᱚ ᱚᱱᱟ ᱠᱚ ᱡᱚᱢ ᱢᱟᱛᱮᱫ ᱜᱮ ᱢᱮᱱᱟᱜ ᱢᱮᱱᱟᱜ ᱦᱟᱛᱟᱲᱤᱧᱟ ᱦᱳᱭ᱾ ᱟᱯᱮᱫᱚ?
ᱟᱞᱮ ᱦᱚᱸ ᱚᱱᱠᱟ ᱤᱧᱫᱚ ᱢᱮᱥ ᱤᱧ ᱥᱮᱱᱞᱮᱱᱟ ᱛᱚ ᱟᱫᱚ ᱠᱷᱟᱹᱡᱟᱹᱲᱤ ᱠᱚ ᱡᱚᱢ ᱵᱟᱲᱟ ᱠᱟᱛᱮ ᱠᱟᱱᱟ ᱚᱲᱟᱜ ᱥᱮᱱ ᱟᱫᱚ ᱦᱚᱜ-ᱚᱭ ᱜᱤᱛᱤᱡ ᱦᱩᱭ ᱟᱠᱟᱱᱟ ᱡᱚᱢ ᱜᱮ ᱟᱭᱨᱤ ᱡᱚᱢ ᱦᱩᱭᱩᱜ ᱟ ᱫᱟᱠᱟ ᱠᱚᱫᱚ᱾
ᱚ ᱛᱟᱦᱚᱞᱮ ᱚᱲᱟᱜ ᱥᱮᱫ ᱨᱮᱦᱟᱜ ᱱᱤᱛᱚᱜ ᱫᱚ ᱢᱮᱱᱟᱢᱟ?
ᱦᱳᱭ ᱦᱳᱭ ᱦᱳᱭ,
ᱚ ᱛᱟᱦᱚᱞᱮ ᱪᱟᱥ ᱠᱟᱹᱢᱤ ᱠᱚ ᱦᱚᱦᱚᱣᱟᱜ ᱢᱮᱭᱟ᱾
ᱟᱫᱚ ᱤᱱᱟᱹ ᱠᱟᱛᱮᱫ ᱦᱮᱡ ᱦᱳᱭᱱᱟ ᱟᱫᱚ ᱡᱟᱹᱯᱤᱫ ᱥᱟᱱᱟ ᱠᱟᱱᱟ ᱟᱫᱚ ᱚᱠᱚᱭ ᱛᱚᱞᱟ ᱛᱳᱫᱟᱭ ᱦᱮᱸᱥᱮ ᱾ ᱟ ᱡᱟᱹᱯᱤᱫ ᱦᱩᱭ ᱞᱮᱱ ᱜᱮᱥᱮ᱾
ᱦᱳᱭ ᱚᱱᱟ, ᱦᱳᱭ ᱟᱨ ᱪᱟᱨ ᱵᱟᱡᱟ ᱫᱷᱟᱹᱵᱤᱡ ᱦᱮᱸ ᱟᱞᱤᱧ ᱦᱚᱸ ᱚᱱᱠᱟ ᱵᱮᱸᱜᱮᱡ ᱜᱮᱞᱤᱧ ᱛᱟᱦᱮᱸ ᱠᱟᱱᱟ ᱪᱟᱨ ᱵᱟᱡᱟ ᱫᱷᱟᱹᱵᱤᱡ ᱚᱱᱠᱟ ᱟᱫᱚ ᱛᱟᱨᱯᱚᱨᱮ ᱮᱵᱷᱮᱱ ᱠᱟᱛᱮᱜ ᱢᱟ ᱫᱚᱢᱮ ᱠᱚ ᱵᱟᱲᱟᱭᱮᱫ ᱛᱟᱦᱮ ᱟ ᱛᱚ, ᱫᱚᱢᱮ ᱠᱚ ᱦᱩᱨᱤ ᱵᱟᱲᱟᱭᱮᱫ ᱛᱟᱦᱮᱸᱜᱼᱟ ᱛᱚ ᱟᱫᱚ ᱚᱱᱟ ᱦᱚᱛᱮᱜ ᱛᱮᱜᱮ ᱟᱫᱚ ᱡᱟᱹᱯᱤᱫ ᱵᱟᱝ ᱦᱤᱡᱩᱜ ᱠᱟᱱ ᱛᱟᱦᱮᱸᱼᱟ, ᱟᱫᱚ ᱵᱟ ᱡᱟᱹᱯᱤᱫ ᱦᱩᱭᱮᱱ ᱜᱮᱭᱟ ᱢᱮᱱᱠᱷᱟᱱ ᱩᱱᱟᱹᱜ ᱵᱷᱟᱹᱜᱤ ᱫᱚ ᱵᱟᱝ ᱟᱨ ᱥᱮᱛᱟᱜ ᱨᱮ ᱵᱮᱨᱮᱫ ᱦᱩᱭᱱᱟ ᱛᱚ᱾ ᱛᱟᱦᱚᱞᱮ ᱛᱟᱦᱚᱞᱮ ᱵᱤᱱ ᱡᱟᱹᱯᱤᱫ ᱵᱷᱜᱟᱟᱣ ᱠᱟᱱᱟ ᱥᱮ ᱵᱟᱝᱟ?
ᱡᱟᱹᱯᱨᱤ ᱛᱚ ᱵᱟᱝ ᱦᱩᱭ ᱠᱟᱱᱟ ᱴᱷᱤᱠ ᱴᱷᱟᱠ᱾
ᱟᱪᱪᱷᱟ,
ᱡᱩᱫᱤ ᱦᱮᱡ ᱟᱹᱞᱤᱧ ᱠᱷᱟᱱ ᱚᱱᱠᱟ ᱱᱚᱝᱠᱟᱱ ᱥᱚᱢᱚᱭ ᱜᱮ ᱦᱮᱡ ᱟᱞᱤᱧᱟ ᱟᱫᱚ᱾ ᱟᱫᱚ ᱟᱫᱚ ᱵᱟᱝ ᱡᱟᱹᱯᱤᱫ ᱥᱟᱱᱟᱭᱮᱫ ᱞᱤᱧᱟ᱾
ᱟᱫᱚ ᱱᱚᱝᱠᱟ ᱢᱟᱱᱮ ᱫᱟᱜ ᱵᱟᱲᱟ ᱞᱮᱱᱠᱷᱟᱱ ᱟᱨᱦᱚᱸ ᱟᱹᱰᱤ ᱪᱮᱦᱨᱟ ᱡᱟᱹᱯᱤᱫ ᱥᱟᱱᱟᱣᱟ ᱦᱮᱸᱥᱮ᱾ ᱟᱯᱮ
ᱛᱚ ᱨᱤᱢᱤᱞ ᱠᱚ᱾ ᱫᱟᱜ ᱫᱚ ᱦᱚᱞᱟ ᱱᱚᱝᱠᱟ ᱟᱹᱭᱩᱵ ᱵᱮᱲᱟ ᱠᱚᱡ ᱪᱩᱞᱝ ᱫᱟᱜ ᱠᱮᱫᱟᱭ ᱟᱫᱚᱭ ᱵᱚᱱᱫᱚ ᱜᱚᱫ ᱠᱮᱫᱟ ᱦᱮᱸᱥᱮ, ᱟᱫᱚ ᱛᱮᱦᱮᱱᱟᱜ ᱨᱤᱢᱤᱞ ᱧᱮᱞᱚᱜ ᱠᱟᱱᱟ ᱛᱚ ᱦᱟᱰᱦᱩᱰᱮᱡ ᱛᱟᱦᱮᱱ ᱫᱤᱠᱷᱤᱭ ᱫᱟᱜᱟᱭ ᱥᱮ ᱵᱟᱝ᱾ ᱫᱟᱜ ᱞᱮᱠᱷᱟᱱ ᱜᱮᱛᱚ ᱵᱷᱟᱜᱮ ᱠᱚᱜ-ᱟ᱾ ᱥᱟᱱᱟᱢ ᱦᱚᱲᱟᱜ ᱱᱟᱯᱟᱭᱜ ᱜᱮ ᱦᱩᱭ ᱠᱚᱜ ᱛᱟᱠᱚᱣᱟ ᱪᱤᱫ ᱞᱤᱧ ᱞᱟᱹᱭᱟ ᱟᱫᱚ ᱢᱟᱱᱮ ᱪᱟᱹᱥᱤ ᱠᱚ ᱵᱟᱠᱚ ᱨᱚᱦᱚᱭ ᱫᱟᱲᱮᱭᱟᱜ ᱠᱟᱱᱟ ᱠᱚ ᱫᱟᱜ ᱵᱟᱝ ᱡᱟᱞᱟ ᱨᱮ ᱦᱮᱸ ᱥᱮ ᱚᱱᱠᱟ ᱧᱮᱞᱚᱜ ᱛᱟᱦᱟᱸ ᱛᱚ ᱜᱚᱴᱟ ᱡᱟᱭᱜᱟ ᱨᱮ, ᱡᱮᱢᱚᱱ ᱱᱟᱢᱟᱞ ᱫᱤᱥᱚᱢ ᱥᱮᱫ ᱫᱚ ᱛᱩᱫᱟᱜ ᱜᱮ ᱛᱟᱦᱮᱱᱟ ᱦᱮᱸ ᱥᱮ ᱚᱱᱛᱮ ᱫᱚ ᱟᱨ ᱱᱤᱛᱚᱜ ᱫᱚ ᱟᱵᱟᱨ ᱵᱟᱨ ᱛᱟᱵᱟᱨ ᱫᱟᱜ ᱫᱟ ᱟᱞᱮ ᱠᱟᱱᱟᱞᱮ ᱵᱟᱝ ᱫᱚ ᱵᱟᱝ ᱤᱧ ᱫᱚ ᱚᱱᱛᱮ ᱨᱮᱫᱚ ᱵᱟᱹᱧ ᱛᱟᱦᱮᱱ ᱜᱮᱭᱟ ᱟᱫᱚ ᱱᱮᱛᱟᱨ ᱫᱚ ᱦᱟᱱᱛᱮᱧ ᱛᱟᱦᱮᱱᱟ ᱛᱚ ᱪᱮᱛᱟᱱ ᱫᱤᱥᱚᱢ ᱥᱮᱫ
ᱟᱪᱪᱷᱟ ᱚᱠᱟᱥᱮᱫ ᱪᱮᱛᱟᱱ ᱫᱤᱥᱚᱢ ᱫᱚ ᱚᱠᱟᱥᱮᱫ?
ᱟᱱᱛᱮ ᱮ ᱟᱸᱡᱚᱢ ᱵᱟᱲᱟ ᱠᱟᱜ ᱜᱮᱭᱟᱵᱤᱱ ᱛᱚ ᱚᱱᱮ ᱪᱮᱫ ᱵᱤᱱ ᱞᱟᱹᱭᱟ ᱡᱷᱟᱲᱜᱨᱟᱢ ᱰᱤᱥᱴᱤᱠ
ᱟᱪᱪᱷᱟ, ᱡᱷᱟᱲᱜᱨᱟᱢ ᱰᱤᱥᱴᱤᱠ ᱚ ᱛᱟᱦᱚᱞᱮ ᱮ ᱜᱟᱯᱟ ᱫᱚ ᱱᱟᱜ ᱯᱮ ᱦᱤᱡᱩᱜ ᱠᱟᱱᱟ ᱥᱮ ᱵᱟᱝ-ᱟ ᱡᱷᱟᱲᱜᱨᱟᱢ ᱨᱮ? ᱠᱟᱹᱢᱤᱦᱚᱨᱟ ᱠᱚ ᱥᱮ ᱪᱮᱫ ᱠᱚ ᱥᱟᱵ ᱟᱠᱟᱫ ᱫᱚ,
ᱦᱳᱭ ᱦᱳᱭ ᱦᱳᱭ ᱥᱮᱱᱮᱜᱼᱟ ᱾
ᱥᱮᱱ ᱦᱩᱭᱩᱜ ᱦᱟ ᱦᱤᱡᱩᱜ ᱠᱟᱱᱟ ᱯᱮᱥᱮ ᱵᱟᱝᱟ?
ᱦᱮᱸ ᱪᱟᱞᱟᱣ ᱦᱩᱭᱩᱜᱼᱟ ᱟᱨᱪᱮ ᱵᱟᱝᱢ ᱪᱟᱞᱟᱣ ᱞᱮᱠᱷᱟᱱ ᱪᱤᱠᱟᱹᱛᱮ ᱦᱩᱭᱩᱜᱼᱟ ᱥᱮ ᱟᱵᱚᱣᱟᱜ ᱥᱟᱱᱛᱮ ᱟᱵᱚ ᱥᱟᱱᱛᱟ ᱨᱮᱱᱟᱜ ᱡᱟᱦᱟᱸ
ᱟᱪᱪᱷᱟ ᱨᱚᱲᱢᱟ ᱵᱟᱝ ᱦᱚᱸ ᱞᱟᱹᱭ ᱵᱤᱱ
ᱮ ᱥᱟᱱᱛᱟ ᱱᱟᱜ ᱡᱟᱦᱟᱸ ᱟᱱᱫᱳᱞᱚᱱ ᱢᱮᱱᱟᱜᱼᱟ ᱚᱱᱟ ᱰᱤᱭᱮᱞᱟᱭᱤᱴ ᱢᱤᱫᱴᱮᱱ ᱠᱚᱞᱮᱡᱽ ᱠᱚᱨᱟᱣ ᱞᱟᱹᱜᱤᱫ ᱚᱱᱟ ᱫᱚ ᱟᱱᱫᱳᱞᱚᱱ ᱦᱩᱭᱩᱜ ᱟ ᱥᱮ ᱵᱟᱝ ᱟᱸᱫᱳᱲ ᱞᱮᱱᱠᱷᱟᱱ ᱪᱤᱠᱟᱹᱛᱮ ᱜᱟᱱᱚᱜᱼᱟ
ᱚ ᱦᱚᱸ ᱚᱱᱟ ᱠᱚ ᱫᱚᱨᱠᱟᱨ ᱠᱟᱱ ᱜᱮᱭᱟ ᱦᱮᱸ ᱥᱮ
ᱮᱦᱮᱸ ᱦᱮᱸ
ᱦᱳᱭ ᱪᱟᱞᱟᱜ ᱦᱩᱭᱩᱜ ᱜᱮᱭᱟ ᱡᱚᱛᱚ ᱦᱚᱲ ᱜᱮ ᱱᱟᱜ
ᱟᱪᱪᱷᱟ ᱟᱪᱪᱷᱟ
ᱱᱮᱭ ᱠᱟᱱᱟ ᱪᱮᱫ ᱠᱚ ᱱᱟᱱᱟᱜ ᱠᱟᱹᱢᱤᱦᱚᱨᱟ ᱠᱚ ᱦᱮᱱᱟᱜᱼᱟ ᱢᱟᱲᱟᱝ ᱧᱚᱜ ᱨᱮᱜᱮ ᱪᱟᱞᱟᱜ ᱦᱩᱭᱩᱜᱼᱟ ᱱᱟᱦᱟᱜ ᱛᱟᱦᱚᱞᱮ ᱟᱯᱮ ᱫᱚ ᱦᱱᱟᱜ ᱛᱤᱱᱟᱹᱜ ᱚᱠᱛᱚ ᱠᱚ ᱞᱟᱹᱭ ᱟᱠᱟᱫ ᱯᱮᱭᱟ ᱦᱤᱡᱩᱜ ᱫᱚ?
ᱚᱠᱛᱚ ᱫᱚ ᱵᱟᱞᱤᱧ ᱧᱮᱞ ᱠᱟᱫᱟ ᱢᱟᱱᱮ ᱥᱮᱱᱚᱜ ᱟᱞᱮ ᱛᱚ ᱱᱚᱸᱰᱮ ᱠᱷᱚᱱ ᱩᱰᱩᱠ ᱦᱩᱭᱩᱜᱼᱟ ᱪᱟᱦᱮ ᱦᱩᱭᱩᱜ ᱚᱱᱠᱟ ᱱᱚᱴᱟ ᱥᱮᱫ
ᱦᱮᱥᱮ ᱥᱟᱲᱮ ᱫᱚᱥᱴᱟ ᱟᱯᱮ ᱫᱚ ᱛᱟᱦᱞᱮ ᱛᱚ ᱠᱚ ᱞᱟᱹᱭ ᱠᱟᱜ ᱯᱮᱭᱟ ᱥᱮ ᱪᱮᱫ
ᱦᱮᱸ ᱟᱞᱮ ᱦᱚᱸ ᱚᱱᱠᱟ ᱜᱮᱠᱚ ᱞᱟᱹᱭ ᱠᱟᱜ ᱞᱮᱭᱟ
ᱚᱻ ᱛᱟᱦᱚᱞᱮ ᱪᱟᱥᱵᱟᱥ ᱟᱯᱮ ᱥᱮᱱ ᱫᱚ ᱚᱠᱟᱞᱮᱠᱟ ᱦᱩᱭᱩᱜ ᱠᱟᱱᱟ ᱛᱚᱵᱮ?
ᱪᱟᱥᱵᱟᱥ ᱫᱚ ᱪᱟᱥ ᱵᱟᱥ ᱫᱚ ᱦᱩᱭᱩᱜ ᱠᱟᱱᱟ ᱟᱹᱨᱤ ᱠᱚ ᱛᱚᱞᱟᱭᱟ ᱪᱟᱥᱵᱟᱥ ᱛᱟᱭᱚᱢ ᱠᱟᱱᱟᱞᱮ ᱦᱳᱭ ᱟᱰᱤ ᱦᱚᱨᱚᱵᱚᱨᱚ ᱱᱚᱜ ᱚᱭ ᱴᱮᱠᱴᱟᱨ ᱛᱮᱜᱮ ᱡᱚᱛᱚ ᱦᱚᱲ ᱴᱮᱠᱴᱟᱨ ᱵᱷᱚᱥᱟ ᱛᱮᱜᱮ ᱵᱚᱱ ᱪᱟᱥ ᱛᱮᱼᱟ ᱛᱟᱦᱚᱞᱮ ᱱᱚᱜᱼᱚᱭ ᱴᱮᱠᱴᱟᱨ ᱦᱚᱸ ᱵᱟᱢ ᱞᱟᱭᱤᱱ ᱟᱛᱮ ᱵᱟᱢ ᱧᱟᱢ ᱞᱮᱠᱷᱟ ᱟᱫᱚ ᱟᱹᱰᱤ ᱠᱚᱥᱴᱚ ᱦᱮ ᱥᱮ ᱰᱟᱝᱨᱤ ᱠᱚᱢᱟ ᱡᱷᱚᱛᱚ ᱞᱮ ᱟᱹᱠᱷᱨᱤᱧ ᱪᱟᱵᱟ ᱠᱮᱫ ᱠᱚᱣᱟ
ᱛᱟᱱᱢᱟᱱ ᱠᱚᱥᱤᱫ ᱛᱟᱠᱚᱣᱟ ᱦᱟᱱᱮ ᱫᱟᱜ ᱵᱟᱝᱡᱟᱞᱟ ᱦᱮᱸ ᱥᱮ ᱟᱫᱚ ᱠᱚᱭ ᱫᱚ ᱧᱮᱞ ᱛᱟᱠᱚ ᱵᱮᱱ ᱞᱟᱦᱟᱨ ᱨᱮ ᱢᱮᱱᱟᱜ ᱛᱟᱠ ᱠᱚᱜᱟ ᱟ ᱚᱱᱠᱟᱛᱮ ᱜᱟᱹᱰᱤ ᱠᱚ ᱵᱚᱞᱚᱱᱟ ᱦᱮᱸᱥᱮ ᱟᱫᱚ ᱚᱱᱟ ᱠᱚᱨᱮ ᱜᱮ ᱦᱩᱲᱩ ᱠᱚ ᱪᱟᱥ ᱟᱠᱟᱫᱟ ᱠᱚ ᱢᱟᱱᱮ ᱛᱚᱞᱟ ᱠᱚ ᱨᱚᱦᱚᱭ ᱜᱚᱜ ᱠᱮᱫᱟ ᱠᱚ ᱟᱫᱚ ᱪᱤᱠᱟᱹᱭᱟᱵᱤᱱ ᱛᱚᱠᱷᱚᱱ ᱫᱚ ᱱᱟᱦᱮᱞ ᱛᱮᱜᱮ ᱥᱤᱭᱳ ᱦᱩᱭᱩᱜ ᱛᱟᱵᱮᱱ ᱛᱚᱠᱷᱚᱱ ᱫᱚ ᱦᱮᱸ ᱥᱮ ᱛᱟᱦᱚᱞᱮ ᱟᱯᱮᱥᱮᱫ ᱱᱟᱦᱮᱞ ᱠᱚ ᱢᱮᱱᱟᱜᱼᱟ ᱟᱥᱮ ᱵᱟᱝ ᱥᱤ ᱜᱮᱭᱟᱯᱮᱥᱮ ᱵᱟᱝ ᱱᱟᱦᱮᱞ ᱠᱚᱛᱮᱫ ᱫᱚ?
ᱟᱹᱰᱤ ᱠᱚᱢ ᱱᱟᱦᱮᱞ ᱛᱮᱜᱮ ᱵᱟᱠᱚ ᱥᱤᱭᱮᱫ ᱠᱷᱟᱹᱛᱤᱨ ᱛᱮᱜᱮ ᱟᱹᱰᱤ ᱞᱮ ᱛᱟᱭᱚᱢ ᱟᱠᱟᱱᱟ
ᱱᱮᱛᱟᱨ ᱢᱟ ᱠᱚᱢ ᱛᱚᱣ
ᱦᱳᱭ ᱟᱫᱚᱸ ᱱᱮᱛᱟᱨ ᱢᱟ ᱚᱱᱮ ᱦᱩᱲᱩ ᱫᱟᱞ ᱢᱮᱥᱤᱱ ᱦᱚᱸ ᱚᱰᱳᱠ ᱠᱟᱱᱟ ᱟᱞᱮ ᱢᱟ ᱚᱱᱟ ᱛᱮᱜᱮᱞᱮ ᱚᱱᱟ ᱛᱮᱜᱮᱞᱮ ᱫᱟᱞ ᱞᱮᱜᱼᱟ ᱦᱟᱱᱟ ᱵᱚᱪᱷᱚᱨ ᱢᱟ᱾ ᱢᱟᱱᱮ ᱦᱩᱼᱼ ᱚ ᱦᱳᱭ ᱢᱟᱱᱮ ᱚᱱᱟ ᱫᱚ ᱢᱟᱱᱮ ᱢᱤᱫ ᱜᱷᱟᱹᱲᱤᱡ, ᱞᱟᱹᱭ ᱞᱮᱠᱷᱟᱱ ᱢᱤᱫ ᱜᱷᱟᱹᱲᱤ, ᱛᱤᱨᱮᱜᱮ ᱦᱩᱭ ᱜᱚᱫᱚᱜᱼᱟ ᱟᱨᱦᱚᱸ ᱟᱨ ᱠᱚ ᱞᱟᱹᱭᱟ ᱡᱮ ᱠᱟᱹᱡ ᱢᱟᱱᱮ ᱯᱮᱴᱮᱡ ᱨᱮ ᱢᱟᱱᱮ ᱦᱩᱲᱩ ᱠᱚ ᱯᱟᱨᱚᱢᱚᱜ ᱜᱮᱭᱟ᱾
ᱦᱳᱭ ᱦᱳᱭ ᱟᱨ ᱧᱮᱞᱚᱜ ᱜᱮᱭᱟ᱾ ᱛᱚ ᱟᱹᱰᱤ ᱜᱟᱱ ᱦᱩᱲᱩ ᱠᱚ ᱚᱝᱜᱟ ᱯᱟᱨᱚᱢᱚᱜ ᱜᱮᱭᱟ ᱛᱚ ᱚᱱᱟ ᱢᱮᱥᱤᱱ ᱛᱮ ᱛᱟᱭᱱᱚᱢ ᱥᱮᱱ᱾ ᱱᱮᱭᱱᱮ ᱠᱷᱟᱹᱛᱤᱨ ᱠᱚᱢᱼᱼ ᱠᱚᱢ ᱞᱮ ᱤᱨ ᱜᱮᱭᱟ ᱟᱞᱮ ᱫᱚ ᱩᱱᱠᱩ ᱛᱩᱲᱩᱠ ᱠᱚ ᱢᱮᱱᱟᱜ ᱠᱚᱣᱟ ᱩᱱᱠᱩ ᱜᱮ ᱫᱤᱠᱩ ᱠᱚ ᱦᱮᱸ ᱥᱮ᱾ ᱟᱨ ᱛᱩᱲᱩᱡ ᱫᱚ ᱱᱮᱛᱟᱨ ᱫᱚ ᱵᱮᱥᱤ ᱠᱚ ᱤᱨᱪᱚᱭᱟ ᱛᱤ ᱛᱮ ᱩᱱᱟᱹᱜ ᱫᱚ ᱵᱟᱠᱚ ᱤᱨᱪᱚᱭᱮᱫᱟ ᱜᱟᱹᱰᱤ ᱛᱮᱫᱚ᱾ ᱟᱫᱚ ᱩᱱᱠᱩᱭᱟᱜ ᱜᱮ ᱤᱨ ᱠᱚ ᱥᱮᱱ ᱵᱟᱲᱟ ᱦᱩᱭᱩᱜ, ᱜᱮᱭᱟ ᱛᱚ᱾ ᱟ ᱛᱚ ᱟᱯᱮ ᱥᱮᱫ ᱟᱯᱮ ᱫᱚ ᱥᱮᱱ ᱵᱟᱲᱟᱜ ᱜᱮᱭᱟ ᱥᱮ ᱵᱟᱝ ᱤᱨ ᱠᱚᱫᱚ?
ᱦᱮᱸ ᱥᱮᱱᱚᱜ ᱜᱮᱭᱟᱞᱮ ᱢᱟᱱᱮ ᱟᱞᱮ ᱫᱚ ᱢᱟᱱᱮ ᱩᱱᱟᱹᱜᱼᱼ ᱛᱚ ᱡᱟᱭᱜᱟ ᱢᱟ ᱵᱟᱹᱱᱩᱜ ᱛᱟᱞᱮᱭᱟ ᱠᱚ ᱨᱮᱸᱜᱮᱡ ᱦᱚᱲ ᱨᱮᱸᱜᱮᱡ ᱦᱚᱲ ᱴᱷᱮᱱ ᱜᱮ ᱟᱞᱮ ᱫᱚ ᱱᱟᱦᱟᱜ ᱢᱟᱱᱮᱼᱼ ᱟᱞᱮᱭᱟᱜ ᱫᱚ ᱱᱟᱦᱟᱜ ᱛᱤᱱᱟᱹᱜ ᱵᱟᱨᱥᱤᱧ ᱯᱮ ᱫᱤᱱ ᱛᱮᱜᱮᱞᱮ ᱪᱟᱵᱟ ᱜᱚᱫ ᱛᱮᱦᱮᱱᱟ ᱟᱫᱚ ᱦᱚᱲ ᱴᱷᱮᱱ ᱜᱮ ᱢᱟᱱᱮᱼᱼ ᱢᱮ ᱯᱩᱭᱥᱟ ᱠᱷᱟᱹᱛᱤᱨᱡᱟ ᱛᱚ ᱱᱟᱜ ᱞᱚᱜᱚᱱ ᱞᱚᱜᱚᱱ ᱟᱵᱚᱣᱟᱜ ᱱᱤᱡᱮᱨᱟᱜ ᱠᱟᱹᱢᱤ ᱠᱟ ᱠᱟᱛᱮᱫ ᱟᱫᱚ ᱪᱟᱞᱟᱜ ᱟᱞᱮ ᱦᱚᱲᱟᱜ ᱠᱟᱹᱢᱤ᱾ ᱛᱤᱱᱟᱹᱜ ᱧᱟᱢᱚᱜᱼᱟ ᱵᱟᱝ ᱧᱟᱢᱚᱜᱼᱟ ᱦᱳᱭ ᱚᱱᱮ ᱚᱱᱠᱟ᱾
ᱦᱮᱸ
ᱛᱟᱦᱚᱞᱮ ᱛᱟᱦᱚᱞᱮ ᱟᱢᱫᱚ ᱥᱤᱭᱳᱜ ᱠᱚᱫᱚᱢ ᱵᱟᱲᱟᱭ ᱛᱟᱦᱮᱸᱫᱼᱟ ᱥᱮ ᱵᱟᱝᱟ?
ᱥᱤᱭᱟᱹ ᱠᱚᱫᱚ ᱵᱟᱹᱞᱤᱧ ᱵᱟᱲᱟᱭᱟ ᱦᱮᱸᱥᱮ ᱟᱞᱮ ᱥᱮᱱ ᱢᱟ ᱚᱱᱠᱟ ᱱᱟᱦᱮᱞᱼᱼ ᱠᱚᱫᱚ ᱵᱟᱹᱱᱩᱜᱼᱟ ᱦᱮᱸ ᱥᱮ ᱢᱮᱱᱟᱜᱼᱟ ᱠᱤᱱᱛᱩᱼᱼ ᱟᱞᱮ ᱢᱟᱢᱟ ᱚᱲᱟᱜ ᱠᱚᱥᱮ ᱚᱱᱛᱮ ᱫᱚ ᱢᱮᱱᱟᱜᱼᱟ ᱟᱫᱚ ᱵᱟᱹᱞᱤᱧ ᱞᱟᱜᱟᱣ ᱵᱟᱲᱟ ᱠᱟᱫᱟ ᱦᱮᱸ ᱥᱮ᱾ ᱟᱫᱚ ᱚᱠᱟᱮᱠᱟᱞᱤᱧ ᱥᱤᱭᱟᱹᱜᱼᱟ ᱟᱫᱚ ᱟᱞᱮᱭᱮᱜ ᱫᱟᱫᱩ ᱛᱟᱦᱮᱸ ᱠᱟᱱᱟᱭ ᱜᱚᱲᱚᱢ ᱦᱟᱲᱟᱢᱼᱼ ᱥᱮᱱ ᱩᱱᱤ ᱥᱟᱞᱟᱜ ᱜᱮ ᱥᱮᱱ ᱵᱟᱲᱟᱭ ᱜᱮᱭᱟ ᱟᱫᱚ ᱧᱮᱞᱮ ᱦᱩᱭᱩᱜᱼᱟ ᱟᱫᱚ ᱥᱟᱵ ᱥᱟᱵ ᱫᱚ ᱥᱟᱵ ᱦᱩᱭ ᱟᱠᱟᱱᱟ ᱢᱟᱱᱮ ᱚᱱᱠᱟ ᱫᱚ ᱵᱟᱝ᱾
ᱟᱪᱪᱷᱟ
ᱦᱩᱸ
ᱦᱳᱭ ᱟᱹᱞᱤᱧ ᱦᱚᱸ ᱢᱟᱱᱮ ᱥᱚᱢᱚᱭ ᱠᱚᱨᱮ ᱫᱚᱞᱤᱧ ᱪᱷᱴᱟᱹᱣ ᱟᱹᱞᱤᱧ ᱦᱚᱸ ᱥᱚᱢᱚᱭ ᱨᱮᱜᱮᱞᱤᱧ ᱪᱷᱩᱴᱟᱹᱜᱼᱟ ᱟᱨ ᱵᱟᱠᱷᱟᱱᱡ ᱱᱚᱜᱼᱚᱭ ᱚᱞᱚᱜ ᱡᱤᱭᱚᱱ ᱪᱤᱠᱟᱹ ᱪᱮᱫ ᱞᱮᱠᱟᱢ ᱢᱟᱱᱮᱼᱼ ᱢᱟᱱᱮ ᱚᱞᱚᱜ ᱥᱟᱶ ᱥᱟᱶ ᱛᱮᱫᱚ ᱦᱟᱜ ᱚᱠᱟ ᱥᱚᱢᱚᱭ ᱫᱚ ᱪᱷᱩᱴᱤ ᱧᱟᱢᱚᱜ-ᱟ, ᱚᱠᱟ ᱥᱚᱢᱚᱭ ᱫᱚ ᱪᱷᱩᱴᱤ ᱵᱟᱝ ᱚᱞᱚᱜ ᱥᱟᱶ ᱥᱟᱶ ᱛᱮᱜᱮ ᱱᱟᱦᱟᱜ ᱱᱚᱜ ᱱᱚᱝᱠᱟ ᱡᱩᱫᱤᱢ ᱱᱚᱜ ᱱᱚᱝᱠᱟ ᱠᱟᱹᱢᱤ ᱠᱚᱫᱚ ᱱᱟᱜ ᱩᱱᱟᱹᱜ ᱫᱚ ᱵᱟᱝ ᱦᱩᱭᱩᱜ-ᱟ᱾
ᱦᱳᱭ ᱦᱳᱭ ᱟᱪᱪᱷᱟ ᱵᱟᱱᱟᱨ ᱜᱮ ᱫᱚᱨᱠᱟᱨᱟ ᱦᱮᱸ ᱥᱮ᱾
ᱦᱳᱭ ᱛᱟᱦᱚᱞᱮ ᱢᱟᱱᱮ ᱟᱢᱟᱜ ᱪᱮᱫ ᱞᱮᱠᱟ ᱠᱩᱠᱢᱩ ᱠᱚᱛᱟᱢ ᱢᱟᱱᱮ ᱢᱤᱫᱴᱤᱡ? ᱚᱞᱚᱜ ᱯᱟᱲᱦᱟᱣ ᱠᱟᱛᱮᱫ ᱪᱮᱫ ᱞᱮᱠᱟ ᱠᱩᱠᱢᱩ ᱠᱚᱛᱟᱢ ᱢᱮᱱᱟᱜ-ᱟ, ᱠᱟᱹᱴᱤᱡ ᱮᱢ ᱞᱟᱹᱭ ᱞᱮᱠᱷᱟᱱ ᱦᱩᱰᱤᱧ ᱢᱟᱪᱷᱟᱛᱮ?
ᱚᱞᱚᱜ ᱯᱟᱲᱦᱟᱣ ᱠᱟᱛᱮ ᱢᱟᱱᱮ ᱡᱟᱦᱟᱸᱱᱟᱜ ᱢᱟᱥᱴᱟᱨ ᱠᱚᱨᱮᱱᱟᱜ ᱤᱭᱟᱹ ᱠᱚ ᱠᱚᱨᱟᱣ
ᱦᱳᱭ ᱦᱳᱭ ᱦᱳᱭ᱾
ᱟᱫᱚ ᱚᱱᱟ ᱠᱚᱜᱮ ᱟᱫᱚ ᱚᱞᱚᱜ ᱯᱟᱲᱦᱟᱣ ᱪᱮᱫ ᱵᱤᱱ ᱪᱤᱠᱟᱹᱭᱟ ᱦᱮᱸ ᱥᱮ ᱚᱱᱟ ᱠᱚᱜᱮ ᱵᱟᱠᱷᱟᱱ ᱵᱟᱝᱠᱷᱟᱱ ᱫᱚ ᱪᱮᱫ ᱛᱚ ᱚᱱᱟ ᱦᱚᱨ ᱫᱤᱥᱟᱹ ᱫᱚ ᱵᱟᱹᱱᱩᱜ-ᱟ ᱦᱮᱸ ᱥᱮ᱾
ᱦᱳᱭ
ᱴᱟᱨ ᱨᱮᱱᱟᱜ ᱜᱮ ᱡᱟᱹᱥᱛᱤ ᱤᱭᱟᱹ ᱢᱮᱱᱟᱜ-ᱟ ᱧᱮᱞᱚᱜ ᱠᱟᱱᱟ ᱛᱚ ᱠᱚᱢ ᱧᱚᱜ ᱜᱮᱭᱟ ᱟᱫᱚ ᱟᱵᱚ ᱡᱟᱦᱟᱸ ᱪᱤᱠᱤᱛᱮ ᱥᱮ ᱢᱟᱥᱴᱟᱨ ᱠᱚᱠᱚ ᱠᱚᱢ ᱜᱮᱭᱟ ᱦᱮᱸ ᱥᱮ ᱚᱱᱟ ᱠᱷᱟᱹᱛᱤᱨ ᱠᱩᱨᱩᱢᱩ ᱴᱩ ᱦᱩᱭᱩᱜ ᱠᱟᱱᱟ ᱡᱩᱫᱤ ᱧᱟᱢᱚᱜ ᱠᱟᱱ ᱦᱮᱸ ᱥᱮ ᱚᱱᱠᱟ ᱜᱮ ᱠᱟᱹᱢᱤ ᱫᱚᱠᱚ ᱫᱷᱩᱨᱟᱹᱣ ᱦᱩᱭ ᱠᱟᱱᱟ᱾ ᱛᱚ ᱟᱹᱵᱤᱱ ᱫᱚ? ᱚᱠᱟᱞᱮᱠᱟᱵᱤᱱ ᱠᱩᱠᱢᱩ ᱵᱤᱱ ᱠᱩᱠᱢᱩ ᱠᱟᱜ-ᱟ ᱪᱮᱫ ᱵᱤᱱ ᱪᱤᱠᱟᱹᱭᱟ?
ᱟᱹᱞᱤᱧ ᱦᱚᱸ ᱟᱵᱤᱱ ᱞᱮᱠᱟ ᱠᱩᱠᱢᱩ ᱡᱮ ᱢᱤᱫᱴᱤᱡ ᱢᱟᱱᱮ ᱩᱱᱟᱹᱜ ᱠᱚᱥᱴᱚ ᱛᱮ ᱟᱭᱳ ᱵᱟᱵᱟ ᱠᱚ ᱯᱟᱲᱦᱟᱣᱮᱫ ᱵᱚᱱᱟ ᱛᱟᱦᱚᱞᱮ ᱡᱟᱦᱱᱟᱜ ᱡᱟᱦᱟᱱᱟᱜ ᱢᱟᱱᱮ ᱩᱱᱟᱹᱜ ᱢᱟᱨᱟᱝ ᱠᱟᱹᱢᱤ ᱵᱟᱝ ᱨᱮᱦᱚᱸ ᱱᱚᱜ-ᱚᱭ ᱱᱟᱜ ᱢᱟᱥᱴᱟᱨ ᱠᱚᱵᱤᱱ ᱞᱟᱹᱭ ᱠᱮᱫ-ᱟ᱾ ᱩᱱᱟᱹᱜ ᱜᱟᱱ ᱩᱱᱟᱹᱜ ᱢᱟᱨᱟᱝ ᱠᱟᱹᱢᱤ ᱵᱟᱝ ᱨᱮᱦᱚᱸᱭ ᱴᱤᱭᱩᱥᱚᱱ ᱜᱤᱫᱽᱨᱟᱹ ᱠᱚᱨᱮ ᱦᱚᱸ ᱯᱟᱲᱦᱟᱣ ᱦᱩᱭᱩᱜ-ᱟ᱾
ᱦᱳᱭ ᱦᱳᱭ ᱦᱳᱭ ᱴᱤᱭᱩᱥᱚᱱ ᱜᱤᱫᱽᱨᱟᱹ ᱨᱮ ᱱᱮᱛ ᱫᱚ ᱟᱹᱰᱤ ᱜᱮ ᱞᱟᱵᱷ
ᱦᱳᱭ ᱦᱳᱭ ᱜᱤᱫᱽᱨᱟᱹᱠᱩ ᱴᱤᱭᱩᱥᱚᱱ ᱠᱚ ᱯᱟᱲᱦᱟᱣ ᱠᱚ ᱦᱩᱭᱩᱜ-ᱟ ᱥᱟᱶᱛᱮ ᱡᱟᱦᱟᱸᱟᱱᱟᱜ ᱠᱚᱜᱮ ᱡᱩᱫᱤ ᱚᱱᱟ ᱵᱟᱝ ᱜᱟᱱᱚᱜ ᱠᱷᱟᱱ ᱡᱟᱦᱟᱱᱟᱜ ᱜᱮ ᱠᱟᱹᱢᱤ ᱟᱨ ᱠᱩᱲᱤ ᱜᱤᱫᱽᱨᱟᱹ ᱢᱟ ᱦᱟᱸᱜ ᱠᱩᱲᱤ ᱜᱤᱫᱽᱨᱟᱹ ᱢᱟ ᱱᱟᱦᱟᱜ ᱢᱮᱱᱟᱜ ᱜᱮᱭᱟ ᱡᱟᱶᱟᱭ ᱚᱲᱟᱜ ᱯᱮᱥ ᱵᱟᱲᱟ ᱠᱚ ᱡᱩᱫᱤ ᱠᱚ ᱧᱟᱢᱚᱜ ᱠᱷᱟᱱ ᱡᱟᱶᱟᱭ ᱠᱚᱴᱷᱮᱱ ᱦᱚᱸᱠᱚ ᱡᱟᱶᱟᱭ ᱠᱟᱞᱮ ᱜᱮᱭᱟ᱾
ᱚ ᱦᱮᱸᱛᱚ ᱟᱫᱚ ᱪᱮᱫ ᱵᱤᱱ ᱪᱤᱠᱟᱹ ᱟᱫᱚ ᱜᱮᱭᱟᱫᱚ ᱚᱱᱟᱫᱚ ᱟᱭᱳ ᱵᱟᱵᱟᱣᱟᱜ ᱠᱩᱥᱤ ᱥᱮ ᱟᱵᱱᱟᱜ ᱦᱚᱸ ᱠᱩᱥᱤ ᱚᱱᱠᱟ ᱠᱚ ᱧᱮᱞᱟ ᱠᱚ ᱛᱚ ᱞᱟᱹᱭ ᱠᱚ ᱟᱫᱚ ᱚᱱᱠᱟ ᱡᱚᱢᱤ ᱡᱟᱭᱜᱟ ᱠᱚ ᱡᱚᱢᱤ ᱡᱟᱭᱜᱟ ᱠᱚ ᱛᱟᱦᱮᱸ ᱦᱟᱛᱟᱣ ᱠᱚ ᱠᱷᱟᱱ ᱮᱸᱰᱮᱠᱷᱟᱱ ᱠᱚ ᱮᱢᱟ ᱵᱤᱱᱟ ᱠᱚ ᱦᱮᱸᱥ ᱢᱟᱱᱮ ᱜᱚᱝ ᱵᱤᱱᱟ ᱠᱚ᱾
ᱦᱳᱭ
ᱚᱱᱠᱟ ᱦᱟᱨᱟᱢ ᱡᱚᱢᱟᱭ ᱠᱚᱨᱮ ᱦᱮᱸ ᱥᱮ
ᱦᱳᱭ ᱟ ᱫᱚ ᱱᱟᱦᱟᱜ ᱟᱹᱞᱤᱧᱟᱜ ᱫᱚ ᱦᱟᱜ ᱚᱱᱠᱟ ᱫᱚ ᱵᱟᱹᱪᱩᱜ-ᱟ᱾ ᱟᱹᱞᱤᱧ ᱫᱚᱞᱤᱧ ᱢᱚᱱᱮᱭ ᱠᱟᱜ-ᱟ ᱡᱟᱦᱟᱱᱟᱜ ᱢᱤᱫᱴᱤᱱ ᱞᱤᱧ ᱠᱟᱹᱢᱤᱭᱟ ᱦᱚᱯᱚᱱ ᱢᱟᱨᱟᱝ ᱦᱩᱰᱤᱧ ᱦᱩᱰᱤᱧ ᱵᱮᱲᱟ ᱨᱮᱦᱚᱸ ᱠᱚᱢᱥᱮ ᱠᱚᱢ ᱪᱩᱲᱤ ᱢᱟᱞᱟ ᱡᱟᱦᱟᱱᱟᱜ ᱠᱤᱨᱤᱧ ᱛᱮᱭᱟᱜ ᱫᱚ ᱦᱩᱭᱩᱜ ᱛᱟᱹᱞᱤᱧᱟ᱾
ᱟᱪᱪᱷᱟ
ᱥᱟᱹᱲᱤ ᱠᱚ ᱡᱟᱦᱟᱱᱟᱜ ᱦᱚᱨᱚᱜ ᱛᱮᱱᱟᱜ ᱨᱮᱦᱚᱸ ᱛᱚ ᱦᱩᱭᱩᱜ-ᱟ ᱚᱲᱟᱜ ᱨᱮ ᱵᱟᱹᱞᱤᱧ ᱮᱢ ᱫᱟᱲᱮᱭᱟᱜ ᱨᱮᱦᱚᱸ ᱦᱳᱭ
ᱦᱩᱭ
ᱟᱪᱪᱷᱟ ᱛᱟᱦᱚᱞᱮ ᱟᱹᱵᱤᱱ ᱫᱚ ᱱᱟᱦᱟᱜ ᱚᱠᱟ ᱚᱠᱟ ᱫᱤᱥᱚᱢ, ᱵᱤᱱ ᱞᱟᱹᱭᱮᱫ ᱟᱯᱮᱭᱟᱜ ᱚᱲᱟᱜ ᱫᱚ ᱚᱠᱟ ᱫᱤᱥᱚᱢ?
ᱚᱲᱟᱜ ᱠᱚᱫᱚ ᱞᱟᱹᱭ ᱠᱟᱛᱮ ᱠᱩᱞᱤ ᱵᱟᱨᱚ ᱟᱞᱮ ᱫᱤᱥᱚᱢ ᱫᱚ ᱱᱟᱢᱟᱞ ᱫᱤᱥᱚᱢ ᱥᱮᱫ ᱥᱮᱱ ᱞᱮᱫᱟ᱾
ᱟᱪᱪᱷᱟ ᱱᱟᱢᱟᱞ ᱫᱤᱥᱚᱢ ᱨᱮ ᱵᱟᱨ ᱫᱷᱟᱣ ᱯᱮ ᱪᱟᱥ ᱟᱵᱟ
ᱦᱳᱭ ᱵᱟᱨ ᱫᱷᱟᱣ ᱠᱚᱫᱚ ᱫᱷᱟ ᱠᱚ ᱪᱟᱥ ᱟ ᱦᱮᱸ ᱥᱮ
ᱚ ᱯᱮ ᱫᱷᱟᱣ ᱦᱚᱸᱯᱮ ᱪᱟᱥ ᱜᱮᱭᱟ?
ᱦᱮᱸ ᱪᱮᱫᱟᱜ ᱵᱟᱝ ᱱᱚᱣᱟ ᱥᱚᱢᱚᱭ ᱠᱚ ᱤᱨ ᱠᱚ ᱦᱚᱨ ᱠᱚᱫᱚ ᱚᱱᱟ ᱨᱮᱱᱟᱜ ᱫᱚᱼᱼ